ᱦᱮ ᱦᱮᱞᱳ ᱜᱚᱝᱠᱮ ᱦᱮᱞᱳ
ᱦᱮᱞᱳ
ᱦᱮᱞᱳ ᱦᱚᱭ ᱜᱚᱢᱠᱮ ᱟᱸᱡᱚᱢ ᱧᱟᱢᱮ-ᱟ ᱵᱮᱱ?
ᱦᱚᱭ ᱜᱚᱝᱠᱮ ᱡᱚᱦᱟᱨ ᱜᱮ।
ᱡᱚᱦᱟᱨ ᱜᱮ ᱡᱚᱦᱟᱨ ᱜᱮ।
ᱦᱳᱭ ᱜᱚᱝᱠᱮ ᱱᱟᱯᱟᱭ ᱜᱮᱭᱟᱵᱮᱱ ᱛᱚ?
ᱱᱟᱯᱟᱭ ᱵᱟᱲᱟ ᱜᱮ᱾
ᱦᱳᱭ ᱱᱟᱯᱟᱭ ᱵᱟᱲᱟ ᱜᱮ। ᱟᱪᱪᱷᱟ ᱪᱷᱟ ᱛᱟᱦᱚᱞᱮ ᱜᱚᱢᱠᱮ ᱪᱟᱥᱵᱟᱥ ᱫᱚᱵᱚᱱ ᱛᱤᱱ ᱥᱟᱺᱜᱤᱧ ᱠᱮᱫᱟ? ᱟᱹᱞᱤᱧ ᱱᱚᱜᱼᱚᱭ ᱛᱚ ᱚᱲᱟᱜ ᱠᱚᱨᱮ ᱜᱮ।
ᱟᱪᱪᱷᱟ
ᱞᱟᱹᱭᱫᱟᱞᱤᱧ ᱪᱟᱥᱵᱟᱥ ᱫᱚᱵᱩᱱ ᱛᱤᱱᱧ ᱥᱟᱺᱜᱤᱧ ᱠᱮᱜᱼᱟ?
ᱪᱟᱥᱵᱟᱥ ᱫᱚ ᱥᱟᱺᱜᱤᱧ ᱫᱚ ᱢᱟᱱᱮᱼ ᱤᱫᱤ ᱫᱚᱞᱤᱧ ᱤᱫᱤ ᱠᱟᱜᱼᱟ ᱴᱷᱤᱠ ᱜᱮ ᱦᱳᱭᱥᱮ ᱵᱟᱨᱭᱟ ᱠᱷᱮᱛ ᱞᱤᱧ ᱢᱩᱪᱟᱹᱫ ᱠᱟᱜᱼᱟ ᱟᱫᱚ ᱮᱱᱠᱷᱟᱱ ᱫᱚ ᱦᱟᱸᱜ ᱞᱟᱹᱴᱩ ᱞᱟᱹᱴᱩ ᱠᱷᱮᱛ ᱠᱚ ᱦᱟᱜ ᱵᱟᱹᱠᱤ ᱦᱮᱱᱟᱜ ᱠᱟᱜ-ᱟ ᱦᱳᱭ ᱥᱮ ᱟᱫᱚ ᱚᱱᱮ ᱚᱱᱠᱟ ᱫᱟᱜ ᱠᱚᱦᱚᱸ ᱥᱚᱢᱚᱭ ᱢᱚᱛᱚ ᱵᱟᱭ ᱫᱟᱜ ᱮᱫᱟ ᱟᱨ ᱫᱟᱜ ᱮᱫ ᱠᱷᱟᱡ ᱚᱱᱮ ᱚᱱᱠᱟ ᱨᱚᱦᱚᱭ ᱴᱟᱭᱤᱢ ᱥᱮ ᱞᱚᱥᱚᱫ ᱴᱟᱭᱤᱢ ᱦᱳᱭ ᱥᱮ ᱚᱱᱮ ᱚᱱᱠᱟ ᱴᱟᱭᱤᱢᱮ ᱫᱟᱜ ᱮ ᱟᱫᱚ ᱚᱱᱮ ᱚᱱᱠᱟ ᱫᱟᱜ ᱫᱟᱜ ᱛᱮ ᱠᱟᱹᱢᱤ ᱦᱚᱸ ᱵᱟᱝ ᱜᱟᱱᱚᱜᱼᱟ᱾ ᱟᱨ ᱥᱚᱢᱚᱭ ᱢᱚᱛᱚ ᱫᱟᱜ ᱦᱚᱸ ᱵᱟᱭ ᱫᱟᱜ ᱮᱜᱼᱟ ᱦᱳᱭᱥᱮ
ᱦᱳᱭ ᱦᱳᱭ ᱦᱳᱭ ᱦᱳᱭ
ᱟᱨ ᱟᱵᱮᱱ ᱫᱚ ᱛᱤᱱᱟᱹᱜ ᱥᱟᱹᱜᱤᱧ ᱵᱤᱱ ᱤᱫᱤ ᱠᱮᱜ-ᱟ
ᱟᱹᱞᱤᱧ ᱦᱚᱸ ᱜᱚᱝᱠᱮ ᱚᱱᱠᱟ ᱜᱮ ᱵᱟᱨᱭᱟ ᱯᱮᱭᱟ ᱠᱷᱮᱛ ᱞᱤᱧ ᱢᱩᱪᱟᱹᱫ ᱵᱟᱲᱟ ᱟᱠᱟᱜ ᱦᱟᱸᱜ ᱟᱨ ᱮᱠᱷᱚᱱ ᱟᱨᱦᱚᱸ ᱡᱟᱦᱟᱸ ᱥᱟᱨᱮᱡ ᱵᱟᱨᱮᱡ ᱠᱷᱮᱛ ᱠᱚ ᱢᱮᱱᱟᱜ ᱠᱟᱜ-ᱟ, ᱚᱱᱟ ᱠᱚᱫᱚ ᱦᱟᱸᱜ ᱮᱠᱷᱚᱱ ᱢᱮᱱᱟᱜ ᱠᱟᱜ ᱜᱮᱭᱟ ᱟᱨᱠᱤ ᱟᱹᱣᱨᱤ ᱨᱚᱦᱚᱭ ᱦᱩᱭᱩᱜᱼᱟ ᱦᱟᱜ
ᱟᱪᱪᱷᱟ ᱟᱪᱪᱷᱟ
ᱛᱚ ᱜᱚᱝᱠᱮ ᱡᱚᱢ ᱵᱟᱲᱟ ᱠᱚᱫᱚ ᱦᱩᱭ ᱱᱟᱥᱮ ᱟᱹᱣᱨᱤ
ᱦᱳᱭ ᱡᱚᱢ ᱵᱟᱲᱟ ᱠᱚᱫᱚ ᱦᱩᱭᱮᱱ ᱜᱮᱭᱟ ᱟᱫᱚ ᱚᱱᱮ ᱚᱱᱠᱟ ᱱᱟᱥᱛᱟ ᱠᱚ ᱠᱟᱛᱮᱜ ᱱᱤᱛᱚᱜ ᱫᱩᱲᱩᱵ ᱵᱟᱲᱟ ᱦᱩᱭ ᱠᱟᱱᱟ
ᱟᱪᱪᱷᱟ ᱪᱷᱟ ᱛᱚ ᱜᱚᱝᱠᱮ ᱫᱟᱜ ᱡᱟᱹᱲᱤ ᱫᱚ ᱛᱟᱦᱚᱞᱮ ᱪᱮᱫ ᱞᱮᱠᱟᱭ ᱫᱟᱜ ᱡᱟᱲᱤ ᱠᱟᱜ ᱵᱚᱱᱟ
ᱫᱟᱜ ᱡᱟᱹᱲᱤ ᱫᱚ ᱥᱮᱨᱚᱠᱚᱢ ᱦᱚᱸ ᱵᱟᱭ ᱫᱟᱜ ᱡᱟᱲᱤ ᱠᱟᱫᱼᱟ ᱟᱫᱚ ᱚᱱᱮ ᱚ ᱴᱟᱭᱤᱢ ᱮ ᱫᱟᱜ ᱮᱜ-ᱟ ᱦᱳᱭ ᱥᱮ ᱡᱚᱠᱷᱚᱱ ᱠᱟᱹᱢᱤ ᱮᱛᱚᱦᱚᱵᱚᱜ-ᱟ ᱛᱚᱠᱷᱚᱱ ᱱᱟᱜ ᱮ ᱚᱝᱠᱟ ᱫᱟᱜ ᱮᱜ-ᱟ
ᱦᱳᱭ ᱟᱨ ᱚᱱᱠᱟ ᱢᱟᱨᱟᱝ ᱫᱷᱟᱨᱟ ᱦᱚᱸᱛᱚ ᱵᱟᱝ ᱮ ᱫᱟᱜ ᱮᱫᱟ
ᱦᱳᱭ ᱦᱤᱴᱤ ᱦᱤᱴᱤ ᱮᱫᱟ ᱦᱳᱭ ᱮᱱᱠᱷᱟᱱ ᱫᱚ ᱟᱫᱚ ᱚᱲᱟᱜ ᱩᱰᱩᱝ ᱜᱮᱵᱟᱝ ᱥᱟᱱᱟᱣᱟ ᱥᱮ ᱟᱫᱚ ᱡᱩᱫᱤ ᱠᱷᱮᱛᱨᱮᱢ ᱛᱟᱦᱮᱱ ᱠᱷᱟᱱ ᱫᱚ ᱫᱟᱜ ᱠᱷᱟᱡ ᱫᱚ ᱴᱷᱤᱠ ᱜᱮᱭᱟ ᱦᱳᱭ ᱥᱮ
ᱦᱳᱭ ᱦᱳᱭ
ᱮᱠᱵᱟᱨᱮ ᱩᱰᱩᱝ ᱦᱚᱸ ᱵᱟᱝ ᱩᱰᱩᱝ ᱜᱟᱱᱚᱜᱼᱟ ᱩᱰᱩᱝ ᱠᱟᱛᱮᱫ ᱫᱚ ᱞᱚᱦᱚᱫ ᱦᱳᱭ ᱥᱮ
ᱵᱩᱡᱷᱟᱣᱼᱟ ᱟᱨᱠᱤ
ᱵᱮᱥ ᱵᱟᱝ ᱵᱩᱡᱟᱹᱜᱼᱟ ᱦᱳᱭ
ᱦᱩᱸ ᱛᱚ ᱜᱚᱝᱠᱮ ᱦᱳᱭ ᱚᱲᱟᱜ ᱨᱮᱜᱮ ᱚᱜᱼᱚᱭ ᱪᱟᱥ ᱠᱟᱹᱢᱤ ᱠᱚᱨᱮ ᱜᱮ ᱪᱷᱩ ᱴᱟᱹᱣ ᱦᱩᱭ ᱠᱟᱱᱟ
ᱟᱪᱷᱟ ᱦᱮᱸ ᱛᱚ ᱵᱟᱝᱠᱷᱟᱱ ᱵᱟᱵᱮᱱ ᱪᱟᱥ ᱞᱮᱠᱷᱟᱱ ᱪᱮᱫ ᱵᱮᱱ ᱡᱚᱢᱟ ᱦᱳᱭ ᱥᱮ?
ᱪᱮᱫ ᱦᱳᱭ ᱦᱳᱭ ᱟᱨ ᱟᱵᱚ ᱠᱚᱢᱟ ᱪᱟᱥ ᱠᱟᱹᱢᱤ ᱪᱟᱥ ᱦᱚᱯᱚᱱ ᱜᱤᱫᱽᱨᱟᱹ ᱠᱟᱱ ᱜᱮᱭᱟᱵᱚᱱ ᱥᱮ ᱾ ᱵᱟᱵᱚᱱ ᱪᱟᱥᱵᱟᱥ ᱞᱮᱠᱷᱟᱡ ᱟᱨᱠᱤ ᱡᱚᱢᱟᱵᱚᱱ ᱪᱮᱜ?
ᱦᱳᱭ ᱟᱨ ᱥᱮᱫᱟᱭ ᱠᱷᱚᱡ ᱠᱚ ᱪᱟᱥ ᱟᱹᱜᱩ ᱠᱟᱜᱼᱟ ᱦᱳᱭ ᱥᱮ ᱥᱮ ᱟᱵᱚᱨᱮᱱ ᱥᱮᱫᱟᱭ ᱨᱮᱱ ᱦᱚᱲ ᱠᱚ, ᱥᱮᱫᱟᱭ ᱠᱷᱚᱡ ᱠᱚ ᱪᱟᱥ ᱟᱹᱜᱩ ᱠᱟᱜ-ᱟ ᱾ ᱛᱚ ᱮᱱᱠᱷᱟᱱ ᱫᱚ ᱪᱟᱥ ᱦᱩᱭᱩᱜ ᱛᱟᱵᱚᱱᱟ ᱟᱵᱚᱣᱟᱜ ᱠᱷᱮᱛ ᱠᱚ, ᱡᱮᱦᱩᱛᱩ ᱦᱮᱱᱟᱜ ᱛᱟᱵᱚᱱᱟ ᱦᱳᱭ ᱥᱮ ᱾ ᱡᱟᱦᱟᱸ ᱛᱤᱱᱟᱜ ᱜᱮ ᱟᱵᱚᱣᱟᱜ ᱜᱮ ᱚᱱᱮ ᱚᱱᱠᱟ ᱡᱚᱢ ᱧᱩ ᱵᱚᱱ ᱧᱟᱢᱟ ᱦᱳᱭ ᱥᱮ ᱾ ᱨᱮᱸᱜᱮᱡ ᱡᱟᱞᱟ ᱨᱮᱫᱚ ᱵᱟᱵᱚᱱ ᱛᱟᱦᱮᱱᱟ ᱦᱳᱭ ᱿
ᱦᱳᱭ ᱟᱨᱵᱚᱱ ᱪᱟᱥ ᱠᱟᱜ ᱠᱷᱟᱡ ᱫᱚ ᱟᱹᱞᱤᱧᱟᱜ ᱡᱩᱠᱛᱤ ᱨᱮᱫᱚᱞᱤᱧ ᱞᱟᱹᱭᱟ ᱡᱩᱫᱤ ᱵᱚᱱ ᱪᱟᱥ ᱠᱟᱜ ᱜᱮᱭᱟ ᱦᱚᱭᱛᱚ ᱩᱛᱩ ᱛᱤᱠᱤ ᱜᱮ ᱵᱟᱵᱩᱱ ᱧᱟᱢ ᱞᱮᱫᱟ ᱵᱩᱞᱩᱝ ᱟᱛᱮᱜ ᱫᱟᱜ ᱢᱟᱹᱲᱤ ᱛᱚᱵᱚᱱ ᱡᱚᱢ ᱫᱟᱲᱮᱜᱼᱟ ᱥᱮ ᱾
ᱦᱳᱭᱻᱦᱳᱭ ᱾
ᱚᱱᱟ ᱦᱚᱛᱮᱡ ᱛᱮᱞᱤᱧ ᱞᱟᱹᱭᱟ ᱪᱟᱥ ᱠᱟᱹᱢᱤ ᱫᱚ, ᱦᱳᱭ ᱞᱟᱹᱭ ᱵᱮᱱ? ᱢᱮᱱᱫᱟᱞᱤᱧ ᱪᱟᱥ ᱠᱟᱜ ᱚᱱᱟ ᱦᱚᱛᱮᱫ ᱛᱮᱞᱤᱧ ᱞᱟᱹᱭᱟ, ᱪᱟᱥ ᱫᱚ ᱪᱟᱥ ᱠᱟᱜ ᱜᱮ ᱵᱮᱥᱚᱜᱼᱟ ᱾
ᱟᱨᱠᱤ, ᱫᱟᱜ ᱢᱟᱹᱲᱤ ᱥᱩᱢᱩᱝ ᱛᱚᱵᱚᱱ ᱡᱚᱢ ᱧᱟᱢᱟ ᱾
ᱦᱩᱸ ᱟᱫᱚ ᱚᱱᱮ ᱚᱱᱠᱟ ᱥᱮᱫᱟᱭ ᱨᱮᱱ ᱦᱚᱲ ᱫᱚᱠᱚ ᱪᱟᱥᱮᱜ ᱛᱮᱦᱮᱱ ᱜᱮᱭᱟ ᱦᱳᱭ ᱥᱮ ᱾ ᱟᱨ ᱮᱱᱠᱷᱟᱱ ᱟᱵᱚ ᱦᱚᱸ ᱪᱟᱥ ᱦᱩᱭᱩᱜ ᱛᱟᱵᱚᱱᱟ ᱦᱳᱭ ᱥᱮ, ᱟᱨ ᱡᱩᱫᱤ ᱟᱵᱚ ᱡᱩᱫᱤ ᱵᱟᱵᱚᱱ ᱪᱟᱥᱟ ᱦᱮᱸ ᱥᱮ ᱵᱟᱝ ᱟᱵᱚ ᱡᱩᱫᱤ ᱵᱟᱵᱚᱱ ᱪᱟᱥᱟ ᱛᱟᱦᱚᱞᱮ ᱠᱷᱟᱡ ᱟᱵᱚᱨᱮᱱ ᱜᱤᱫᱟᱹᱨᱼ ᱯᱤᱫᱟᱹᱨ ᱵᱟᱠᱚ ᱪᱟᱥᱟ ᱾ ᱩᱱᱠᱩ ᱠᱚ ᱞᱟᱹᱭᱟ ᱦᱳᱭ ᱵᱟᱵᱟ ᱛᱟᱠᱚ ᱵᱟᱠᱚ ᱪᱟᱥ ᱠᱟᱜᱼᱟ ᱾ ᱟᱵᱚ ᱪᱮᱫᱟᱜ ᱵᱚᱱ ᱪᱟᱥᱟ ᱦᱚᱭ ᱥᱮ ᱾ ᱟᱵᱚ ᱫᱚ ᱪᱟᱥ ᱜᱮ ᱦᱩᱭᱩᱜ ᱛᱟᱵᱚᱱᱟ ᱾
ᱦᱳᱭ ᱾
ᱦᱮᱸ
ᱜᱚᱝᱠᱮ ᱛᱟᱦᱚᱞᱮ ᱞᱤᱧ ᱞᱟᱹᱭᱫᱟ ᱟᱯᱮ ᱥᱮᱫ ᱫᱚ ᱟᱨᱠᱤ ᱪᱟᱥ ᱠᱟᱢᱤ ᱫᱚ ᱢᱤᱫ ᱫᱷᱟᱣ ᱜᱮ ᱦᱳᱭᱳᱜ ᱛᱟᱦᱮᱸᱜᱼᱟ, ᱥᱮ ᱟᱨᱠᱤ ᱫᱷᱚᱨᱚᱱ ᱥᱩᱚᱢᱚᱭ ᱡᱟᱦᱟᱸ ᱦᱳᱲᱳ ᱠᱚ ᱨᱚᱦᱚᱭ ᱛᱟᱦᱮᱸᱜᱼᱟ? ᱚᱱᱟ ᱠᱚᱦᱚᱯᱮ ᱨᱚᱦᱚᱭ ᱛᱟᱦᱮᱸᱜ ᱜᱮᱭᱟ?
ᱵᱟᱝᱜᱮ ᱚᱝᱠᱟ ᱢᱤᱫ ᱫᱷᱟᱣ ᱜᱮ ᱦᱩᱭᱩᱜ ᱛᱟᱦᱮᱸᱱᱟ ᱟᱞᱮᱥᱮᱫ ᱫᱚ ᱦᱮᱭᱥᱮ, ᱚᱱᱠᱟ ᱫᱟᱜ ᱨᱮᱱᱟᱜ ᱥᱩᱵᱤᱫᱟ ᱠᱚ ᱵᱟᱹᱪᱩᱜ ᱾ ᱟᱨ ᱥᱮᱨᱢᱟ ᱵᱷᱚᱨᱥᱟ ᱜᱮ ᱦᱳᱭ ᱪᱟᱸᱫᱳ ᱵᱚᱸᱜᱟ ᱡᱩᱫᱤ ᱫᱟᱜ ᱟᱵᱚᱱᱟ ᱮᱱᱠᱷᱟᱱ ᱫᱚ ᱪᱟᱥᱞ ᱞᱮ ᱪᱟᱥᱟ ᱟᱨ ᱵᱟᱠᱷᱟᱡ ᱫᱚ ᱵᱟᱝ ᱜᱟᱱᱚᱜᱼᱟ ᱦᱳᱭ ᱥᱮ ᱾
ᱦᱳᱭᱻᱦᱳᱭᱻᱦᱳᱭ ᱾
ᱨᱮᱱᱟᱜ ᱥᱩᱵᱤᱫᱟ ᱠᱚ ᱟᱨᱚ ᱵᱟᱸᱫ ᱠᱚ ᱦᱳᱭᱥᱮ ᱚᱱᱠᱟ ᱵᱟᱪᱩᱜ ᱠᱚᱫᱟ ᱥᱟᱵ ᱢᱟᱨᱥᱟᱞ ᱠᱚ ᱵᱟᱹᱪᱩᱜ ᱠᱟᱜᱼᱟ ᱦᱳᱭᱥᱮ ᱾
ᱦᱳᱭ ᱚᱱᱠᱟ ᱵᱮᱥ ᱫᱷᱟᱨᱟ ᱵᱟᱹᱱᱩᱜᱼᱟ ᱵᱟᱝ?
ᱦᱮᱸ ᱚᱱᱠᱟ ᱵᱮᱵᱚᱥᱛᱟ ᱛᱟᱦᱮᱸ ᱠᱚᱜ ᱠᱟᱱ ᱠᱷᱟᱱ ᱮᱱᱠᱷᱟᱱ ᱫᱚ ᱵᱟᱨᱚ ᱢᱟᱥ ᱪᱟᱥ ᱫᱚ ᱮᱱᱠᱷᱟᱱ ᱜᱟᱱ ᱠᱚᱜᱼᱟ ᱦᱳᱭ ᱥᱮ
ᱦᱳᱭᱻᱦᱳᱭᱻᱦᱳᱭ ᱾ ᱛᱚ ᱜᱚᱝᱠᱮ ᱟᱱᱟᱡ ᱠᱚᱫᱚᱵᱚᱱ ᱪᱟᱥ ᱜᱮᱭᱟ ᱥᱮ ᱵᱟᱝᱼᱟ?
ᱵᱟᱝᱜᱮ ᱟᱱᱟᱡ ᱠᱚᱫᱚ ᱠᱷᱩᱵ ᱠᱚᱢ ᱜᱮ ᱦᱳᱭᱥᱮ ᱾ ᱚᱱᱮ ᱚᱱᱠᱟ ᱢᱟᱱᱮ ᱥᱩᱨ ᱠᱚᱨᱮ ᱠᱷᱮᱛ ᱠᱚ ᱵᱟᱹᱪᱩᱜ ᱠᱟᱫᱟ ᱥᱮ, ᱟᱨ ᱮᱱᱠᱷᱟᱱ ᱵᱟᱲᱜᱮ ᱦᱚᱸ ᱵᱟᱹᱪᱩᱜ ᱠᱟᱜᱼᱟ, ᱥᱮ ᱞᱟᱹᱴᱩ ᱞᱟᱹᱴᱩ ᱥᱮ ᱠᱟᱹᱴᱤᱡ ᱜᱮᱭᱟ ᱵᱟᱲᱜᱮ ᱠᱚ ᱚᱱᱮ ᱚᱱᱠᱟ ᱾ ᱥᱚᱵᱡᱤ ᱠᱚᱞᱮ ᱪᱟᱥ ᱜᱮᱭᱟ ᱚᱱᱠᱟ ᱡᱚᱢ ᱞᱟᱹᱜᱤᱫ ᱫᱚ ᱦᱮᱭᱥᱮ, ᱚᱱᱠᱟ ᱫᱚ ᱵᱟᱝ ᱦᱩᱭᱱᱟ ᱵᱤᱞᱟᱹᱛᱤ ᱵᱮᱸᱜᱟᱲ ᱦᱳᱭᱥᱮ ᱚᱱᱮ ᱚᱱᱟ ᱠᱚ ᱵᱷᱮᱱᱰᱤ ᱢᱮᱱᱰᱤ ᱚᱱᱮ, ᱠᱟᱹᱴᱤᱡ ᱠᱟᱹᱴᱤᱡ ᱡᱤᱱᱤᱥ ᱠᱚᱞᱮᱜᱮ ᱪᱟᱥ ᱜᱮᱭᱟ ᱾ ᱟᱫᱚ ᱚᱱᱮ ᱚᱱᱠᱟ ᱾ ᱥᱚᱢᱚᱭ ᱜᱮ ᱵᱟᱝ ᱧᱟᱢᱚᱜᱼᱟ, ᱦᱳᱭᱥᱮ ᱪᱟᱥᱵᱟᱥᱟ ᱚᱱᱮ ᱚᱱᱟ ᱦᱩᱲᱩᱢ ᱨᱚᱦᱚᱭᱟ ᱥᱮ ᱱᱚᱛᱮᱢ ᱪᱟᱥᱟ ᱟᱨ ᱮᱠᱞᱟ ᱦᱚᱲ ᱛᱚ ᱮᱠᱞᱟ ᱦᱚᱲ ᱛᱮᱫᱚ ᱵᱟᱝ ᱜᱟᱱᱚᱜᱼᱟ, ᱦᱳᱭ ᱥᱮ ᱾
ᱵᱟᱝ ᱜᱟᱱᱚᱜᱼᱟ ᱦᱳᱭ ᱠᱟᱱ ᱜᱮᱭᱟ ᱚᱱᱟ ᱦᱚᱸ᱾
ᱦᱮᱸ
ᱛᱤᱱᱟᱹᱜ ᱥᱮᱫ ᱜᱮᱢ ᱪᱤᱠᱟᱹᱭᱟ ᱮᱠᱞᱟ ᱮᱠᱞᱟ ᱦᱚᱲ ᱫᱚ᱾
ᱦᱮᱸ ᱦᱮᱸ
ᱛᱚ ᱜᱚᱝᱠᱮ ᱞᱤᱧ ᱞᱟᱹᱭᱮᱫᱟ ᱟᱵᱮᱱ ᱫᱚᱵᱮᱱ ᱵᱟᱯᱞᱟ ᱟᱠᱟᱱ ᱜᱮᱭᱟ ᱥᱮᱵᱮᱱ ᱰᱟᱺᱜᱩᱣᱟᱹ ᱜᱮᱭᱟ?
ᱰᱺᱝᱩᱣᱟᱹ ᱜᱮᱭᱟᱞᱤᱧ ᱜᱚᱢᱠᱮ ᱟᱹᱞᱤᱧ ᱮᱠᱷᱚᱱ ᱫᱚ᱾
ᱟᱪᱪᱷᱟ ᱟᱪᱷᱟ ᱦᱳᱭ ᱳᱝᱠᱟ ᱞᱮᱠᱟ ᱜᱮ᱾
ᱵᱟᱯᱞᱟ ᱠᱟᱛᱮ ᱨᱮᱦᱚᱸ ᱛᱚ ᱚᱱᱟ ᱚᱱᱟ ᱩᱸᱜ ᱩᱸ ᱡᱷᱟᱢᱮᱞᱟ ᱜᱮᱭᱟ ᱦᱳᱭ ᱥᱮ? ᱮᱱᱠᱷᱟᱱ ᱡᱚᱢ ᱧᱩ ᱡᱚᱢ ᱧᱩ ᱨᱮᱱᱟᱜ ᱦᱚᱭ
ᱦᱳᱭ ᱦᱳᱭ
ᱦᱸ ᱥᱚᱢᱚᱥᱥᱟ ᱜᱮ ᱦᱤᱡᱩᱜᱼᱟ ᱛᱚᱠᱷᱚᱱ ᱫᱚ ᱮᱠᱞᱟ ᱛᱮ ᱩᱱᱟᱹᱜ ᱥᱚᱢᱚᱥᱥᱟ ᱟᱨ ᱮᱱᱠᱷᱟᱱ ᱵᱟᱯᱞᱟ ᱠᱟᱛᱮᱫ ᱢᱟ ᱟᱨᱚ ᱥᱚᱢᱚᱥᱥᱟ ᱦᱤᱡᱩᱜ-ᱟ ᱦᱳᱭ ᱥᱮ?
ᱟᱪᱷᱟ
ᱛᱷᱚᱲᱟ ᱢᱡᱽᱵᱩᱛ ᱞᱮᱱᱠᱷᱟᱱ ᱫᱚ ᱮᱠᱷᱟᱱ ᱱᱟᱯᱟᱭᱚᱜᱼᱟ ᱦᱳ᱾
ᱱᱟᱯᱟᱭᱚᱜᱼᱟ ᱴᱷᱤᱠ ᱴᱷᱤᱠ ᱴᱷᱤᱠ ᱟᱨ ᱜᱚᱢᱠᱮ ᱞᱤᱧ ᱞᱟᱹᱭᱮᱫᱟ ᱟᱵᱮᱱᱟᱜ ᱛᱚᱵᱮ ᱟᱹᱛᱩ ᱫᱤᱥᱚᱢ ᱫᱚ ᱚᱠᱟ ᱯᱟᱦᱴᱟ ᱯᱟᱲᱟᱜᱼᱟ?
ᱟᱞᱮ ᱟᱹᱛᱩ ᱫᱚ ᱥᱮᱱ ᱚᱱᱠᱟ ᱵᱤᱨ ᱵᱩᱨᱩ ᱥᱮᱫ ᱞᱮᱠᱟ᱾ ᱵᱤᱨ ᱨᱮᱫᱚ ᱵᱟᱹᱪᱩᱜ ᱠᱟᱜᱼᱟ ᱚᱱᱠᱟ ᱵᱩᱨᱩ ᱵᱩᱨᱩ ᱵᱩᱨᱩ ᱵᱩᱨᱩ ᱥᱮᱫ᱾ ᱦᱚᱸ
ᱦᱳᱭ ᱜᱚᱝᱠᱮ ᱵᱩᱨᱩ ᱢᱟᱞᱤᱧ ᱴᱷᱤᱠᱟᱹ ᱠᱮᱫ ᱜᱮᱭᱟ ᱟᱫᱚ ᱢᱟᱱᱮ ᱚᱠᱟ ᱡᱮᱞᱟ ᱟᱨᱠᱤ ᱚᱠᱟ ᱡᱮᱞᱟ ᱥᱮᱫ ᱯᱟᱲᱟᱜ ᱛᱟᱵᱚᱱᱟ?
ᱡᱮᱞᱟ ᱫᱚ ᱚᱱᱠᱟ ᱵᱚᱨᱫᱷᱚᱢᱟᱱ ᱯᱚᱥᱪᱤᱢ ᱯᱚᱥᱪᱤᱢ ᱵᱚᱨᱫᱷᱚᱢᱟᱱ ᱾
ᱯᱚᱥᱪᱷᱤᱢ ᱵᱚᱨᱫᱷᱚᱢᱟᱱ ᱦᱳᱭ ᱦᱳᱭ ᱾ ᱟᱹᱞᱤᱧ ᱫᱚ ᱜᱚᱝᱠᱮ ᱵᱟᱸᱠᱩᱲᱟ ᱡᱮᱞᱟ ᱵᱮᱱ ᱵᱟᱲᱟᱭ ᱜᱮᱭᱟ ᱾ ᱟᱪᱪᱷᱟ ᱟᱪᱪᱷᱟ ᱾
ᱦᱮᱸ ᱾
ᱛᱟᱦᱚᱞᱮ ᱵᱤᱨ ᱵᱩᱨᱩ ᱠᱚᱫᱚ ᱟᱹᱞᱤᱧ ᱫᱚ ᱵᱟᱸᱠᱩᱲᱟ ᱡᱮᱞᱟ ᱾
ᱟᱪᱷᱟ ᱟᱪᱷᱟ ᱾ ᱵᱟᱸᱠᱩᱲᱟ ᱡᱮᱞᱟ ᱵᱟᱝ ᱾
ᱦᱳᱭ ᱾ ᱛᱚ ᱜᱚᱝᱠᱮ ᱚᱱᱮ ᱞᱤᱧ ᱞᱟᱹᱭ ᱠᱮᱜᱼᱟ ᱟᱯ ᱥᱮᱱ ᱫᱚ ᱛᱟᱦᱚᱞᱮ ᱵᱩᱨᱩ ᱠᱚᱫᱚ ᱢᱮᱱᱟᱜ ᱟᱠᱟᱫ ᱜᱮᱭᱟ ᱵᱟᱝ?
ᱦᱳᱭ ᱾ ᱵᱩᱨᱩ ᱠᱚᱫᱚ ᱦᱮᱱᱟᱜ ᱜᱮᱭᱟ ᱚᱱᱮ ᱚᱱᱠᱟ ᱞᱟᱹᱴᱩ ᱞᱟᱹᱴᱩ ᱵᱩᱨᱩ ᱫᱚ ᱵᱟᱹᱪᱩᱜ ᱠᱟᱜᱼᱟ ᱦᱳᱭ ᱥᱮ
ᱟᱪᱪᱷᱟ ᱟᱪᱷᱟ ᱾ ᱤᱱᱠᱟ ᱦᱩᱰᱤᱧ ᱫᱷᱟᱨᱟᱣ ᱟᱜ ᱜᱮ ᱾
ᱦᱩᱰᱤᱧ ᱫᱷᱟᱨᱟ ᱜᱮ ᱦᱳᱭ ᱡᱮᱢᱚᱱ ᱚᱱᱠᱟ ᱥᱮᱸᱫᱽᱨᱟ ᱠᱚ ᱜᱟᱱᱚᱜᱼᱟ ᱟᱨᱠᱤ ᱦᱳᱭ ᱥᱮ
ᱜᱚᱝᱠᱮ ᱛᱟᱦᱚᱞᱮ ᱥᱮᱸᱫᱽᱨᱟ ᱫᱚᱯᱮ ᱪᱟᱞᱟᱣ ᱵᱟᱲᱟᱜ ᱜᱮᱭᱟ ᱥᱮ?
ᱦᱳᱭ ᱪᱟᱞᱟᱜ ᱫᱚᱞᱮ ᱪᱟᱞᱟᱜ ᱜᱮᱭᱟ ᱮᱱᱠᱷᱟᱱ ᱫᱚ ᱟᱫᱚ ᱞᱟᱦᱟᱛᱮ ᱞᱮᱠᱟ ᱫᱚ ᱵᱟᱝ ᱜᱮ ᱦᱳᱭ ᱥᱮ ᱱᱮᱛᱟᱨ ᱫᱚ ᱠᱚᱲᱟ ᱠᱚ ᱵᱟᱝ ᱾ ᱧᱟᱢᱚᱜᱼᱟ ᱥᱮ ᱟᱨ ᱠᱚᱲᱟ ᱠᱚᱣᱟᱜ ᱥᱚᱢᱚᱭ ᱦᱚᱸ ᱩᱱᱟᱹᱜ ᱫᱚ ᱵᱟᱹᱪᱩᱜ ᱠᱟᱜᱼᱟ ᱦᱳᱭ ᱥᱮ ᱥᱚᱵᱽ ᱜᱮ ᱵᱮᱥᱛᱚ ᱱᱤᱡᱮᱨ ᱱᱤᱡᱮᱨ ᱯᱚᱨᱤᱵᱟᱨ ᱨᱮ ᱦᱮᱸᱥᱮ
ᱦᱳᱭ ᱾
ᱟᱫᱚ ᱚᱱᱮ ᱚᱱᱠᱟ ᱢᱤᱫ ᱴᱷᱮᱱ ᱞᱮ ᱡᱩᱴᱟᱹᱣ ᱮᱱ ᱜᱮ ᱟᱫᱚ ᱜᱟᱞᱢᱟᱨᱟᱣ ᱠᱟᱛᱮ ᱟᱫᱚ ᱚᱱᱮ ᱚᱱᱠᱟ ᱢᱤᱫᱴᱮᱡ ᱡᱩᱴᱟᱹ ᱠᱟᱛᱮ ᱰᱮᱴ ᱠᱚ ᱞᱟᱹᱭ ᱠᱟᱛᱮ ᱟᱫᱚ ᱚᱱᱠᱟ ᱞᱮ ᱩᱰᱩᱝᱚᱜᱼᱟ ᱦᱳᱭ ᱥᱮ
ᱦᱳᱭ ᱦᱳᱭ ᱾
ᱦᱩᱸ ᱾
ᱛᱚ ᱜᱚᱝᱠᱮ ᱥᱮᱸᱫᱽᱨᱟ ᱠᱚᱨᱮᱫ ᱫᱚ ᱪᱤᱞᱤ ᱠᱚᱵᱚᱱ ᱧᱟᱢ ᱵᱟᱲᱟ ᱠᱚ ᱛᱟᱦᱮᱸᱜᱼᱟ ᱟᱨᱠᱤ ᱱᱚᱝᱠᱟ ᱪᱤᱞᱤ ᱠᱚᱵᱚᱱ ᱥᱮᱸᱫᱽᱨᱟ ᱠᱚ ᱛᱟᱦᱮᱸᱜᱼᱟ?
ᱥᱮᱸᱫᱽᱨᱟ ᱫᱚ ᱟᱞᱮ ᱫᱚ ᱚᱱᱮ ᱚᱱᱠᱟ ᱚ ᱚᱱᱮ ᱚᱱᱠᱟ ᱠᱩᱞᱦᱟᱹᱭ ᱜᱮ ᱡᱟᱹᱥᱛᱤ ᱞᱮ ᱥᱮᱸᱫᱽᱨᱟ ᱠᱚᱜᱮᱭᱟ ᱦᱳᱭ ᱥᱮ ᱟᱞᱮ ᱥᱮᱫ ᱫᱚ ᱚᱱᱮ ᱚᱱᱠᱟ ᱾ ᱚᱱᱠᱟ ᱵᱤᱨ ᱥᱩᱠᱨᱤ ᱥᱮ ᱟᱨᱚ ᱩᱱᱠᱩ ᱩᱱᱠᱩ ᱛᱩᱭᱩ ᱠᱚ ᱦᱮᱱᱟᱜ ᱠᱚᱣᱟ ᱦᱳᱭ ᱥᱮ ᱩᱱᱠᱩ ᱫᱚ ᱟᱫᱚ ᱵᱟᱠᱚ ᱧᱮᱞ ᱧᱟᱢᱚᱜ ᱜᱮᱭᱟ ᱠᱷᱩᱵ ᱠᱚᱢ ᱦᱳᱭ ᱥᱮ
ᱦᱳᱭ ᱦᱳᱭ ᱦᱳᱭ ᱾
ᱦᱮᱱᱟᱜ ᱠᱚᱣᱟ ᱠᱩᱞᱦᱟᱹᱭ ᱠᱚ ᱜᱮ ᱞᱮ ᱥᱮᱸᱫᱽᱨᱟ ᱠᱚ ᱛᱟᱦᱮᱱᱟ ᱾
ᱦᱳᱭ ᱜᱚᱝᱠᱮ ᱟᱞᱮ ᱥᱮᱱ ᱦᱚᱸ ᱚᱱᱠᱟ ᱜᱮ ᱟᱞᱮ ᱦᱚᱸ ᱚᱱᱟ ᱦᱚᱸ ᱦᱟᱸᱜ ᱮᱠᱴᱩ ᱵᱤᱦᱤᱨᱤ ᱵᱩᱨᱩ ᱫᱚ ᱱᱟᱦᱟᱜ ᱵᱮᱱ ᱟᱸᱡᱚᱢ ᱟᱠᱟᱫ ᱜᱮᱭᱟ
ᱦᱳᱭ ᱦᱳᱭ ᱾
ᱟᱹᱞᱤᱧ ᱦᱚᱸ ᱚᱱᱟ ᱵᱤᱦᱤᱨᱤ ᱵᱩᱨᱩ ᱫᱷᱟᱨᱮ ᱥᱮᱱ ᱨᱤᱱᱤᱡ ᱜᱮ ᱠᱟᱱᱟ ᱞᱤᱧ ᱦᱟᱸᱜ ᱛᱚ ᱟᱞᱮ ᱡᱚᱱᱢᱚ ᱥᱮᱸᱫᱽᱨᱟ ᱠᱚᱢᱟ ᱡᱟᱹᱥᱛᱤ ᱜᱮ ᱦᱩᱭ ᱫᱚ ᱦᱩᱭᱩᱜ ᱜᱮᱭᱟ ᱵᱟᱝ ᱫᱚ ᱵᱟᱝ ᱜᱮ ᱟᱫᱚ ᱟᱞᱮ ᱦᱚᱸ ᱡᱟᱹᱥᱛᱤ ᱫᱚ ᱠᱩᱞᱟᱹᱭ ᱠᱚᱜᱮ ᱥᱮᱸᱫᱽᱨᱟ ᱠᱚ ᱦᱩᱭᱩᱜ ᱜᱮᱭᱟ ᱟᱨ ᱡᱚᱠᱷᱚᱱ ᱦᱟᱸᱜ ᱢᱤᱫᱴᱮᱱ ᱟᱨᱠᱤ ᱵᱩᱨᱩ ᱥᱮᱸᱫᱽᱨᱟ ᱨᱮᱱᱟᱜ ᱡᱟᱦᱟᱸ ᱢᱤᱫᱴᱟᱝ ᱫᱤᱱ ᱠᱚ ᱴᱷᱤᱠᱟᱹᱭ ᱛᱟᱵᱚᱱ ᱛᱟᱦᱮᱸᱜᱼᱟ ᱡᱟᱦᱟᱸ ᱫᱚ ᱜᱚᱴᱟ ᱫᱤᱥᱚᱢ ᱨᱮᱱ ᱜᱮᱠᱚ ᱵᱟᱲᱟᱭ ᱛᱟᱵᱚᱱᱟ ᱦᱳᱭ ᱥᱮ
ᱦᱳᱭ ᱦᱳᱭ ᱾
ᱛᱚ ᱚᱱᱟ ᱫᱤᱱ ᱠᱚᱨᱮ ᱢᱟᱪᱚ ᱵᱩᱨᱩ ᱠᱚᱜᱮ ᱥᱮᱸᱫᱽᱨᱟᱭ ᱦᱩᱭᱩᱜᱼᱟ ᱛᱚ ᱵᱩᱨᱩ ᱠᱚᱨᱮ ᱦᱚᱸ ᱢᱮᱱᱟᱜ ᱠᱚ ᱜᱮᱭᱟ ᱵᱤᱨ ᱥᱩᱠᱨᱤ ᱠᱚ ᱮᱢᱟᱱ ᱮᱢᱟᱱ ᱠᱚ ᱟᱨᱚ ᱟᱨᱠᱤ ᱡᱟᱹᱥᱛᱤ ᱫᱚ ᱵᱤᱨ ᱥᱩᱠᱨᱤ ᱠᱚᱜᱮ ᱥᱮᱸᱫᱽᱨᱟ ᱠᱚ ᱦᱩᱭᱩᱜ ᱛᱟᱦᱮᱸᱫᱼᱟ ᱾
ᱦᱳᱭ ᱦᱳᱭ ᱾ ᱵᱤᱨᱼᱥᱩᱠᱨᱤ ᱚᱱᱮ ᱚᱱᱠᱟ ᱠᱚ ᱛᱮᱦᱮᱱ ᱠᱷᱟᱱ ᱫᱚ ᱚᱱᱠᱟ ᱥᱮᱸᱫᱽᱨᱟ ᱜᱟᱱᱚᱜᱼᱟ ᱦᱳᱭ ᱥᱮ ᱟᱨ ᱵᱟᱝ ᱠᱚ ᱮᱱᱠᱷᱟᱱ ᱨᱮᱦᱚ ᱥᱮᱸᱫᱽᱨᱟ ᱛᱚ ᱟᱫᱚ ᱵᱟᱢ ᱧᱟᱢ ᱠᱚᱣᱟ ᱥᱮ
ᱦᱮᱸ ᱜᱚᱢᱠᱮ ᱟᱫᱚ ᱵᱟᱠᱚ ᱛᱟᱦᱮᱱ ᱠᱷᱟᱡ ᱫᱚ ᱚᱠᱟᱨᱮᱢ ᱧᱟᱢ ᱠᱚᱣᱟ?
ᱦᱳᱭ ᱦᱳᱭ ᱟᱞᱮ ᱥᱮᱫ ᱫᱚ ᱮᱱᱠᱷᱟᱱ ᱚᱱᱠᱟ ᱜᱮ ᱦᱮᱱᱟᱜ ᱜᱮ ᱵᱟᱪᱩᱜ ᱠᱚᱣᱟ᱾ ᱵᱟᱠᱚ ᱧᱮᱞ ᱧᱟᱢᱚᱜ ᱛᱟᱦᱮᱱᱟ ᱦᱮᱱᱟᱜ ᱨᱮᱦᱚᱸ ᱟᱫᱚ ᱵᱟ ᱵᱟᱞᱮ ᱧᱮᱞ ᱧᱟᱢ ᱠᱚ ᱛᱟᱦᱮᱱᱟ ᱟᱫᱚ᱾
ᱦᱳᱭ ᱢᱟᱱᱮ, ᱡᱩᱫᱤᱭᱳ ᱢᱮᱱᱟᱜ ᱠᱚᱜᱮᱭᱟ ᱛᱟᱦᱚᱞᱮ ᱠᱚᱢ ᱫᱷᱟᱨᱟ ᱜᱮ ᱟᱨᱠᱤ᱾
ᱠᱚᱢ ᱫᱷᱟᱨᱟ ᱜᱮ ᱦᱳᱭ᱾
ᱡᱟᱹᱥᱛᱤ ᱫᱚ ᱵᱟᱹᱱᱩᱜ ᱠᱚᱣᱟ᱾
ᱦᱳᱭ ᱟ ᱜᱚᱝᱠᱮ ᱟᱥᱮᱱ ᱫᱚ ᱟᱨᱠᱤ ᱫᱷᱟᱹᱨᱤ ᱵᱩᱨᱩ ᱨᱮᱫᱚ ᱢᱮᱱᱟᱜ ᱧᱚᱜ ᱠᱟᱜ ᱠᱚᱜᱮᱭᱟ ᱛᱟᱦᱚᱞᱮ ᱚᱱᱟ ᱞᱮᱠ ᱪᱤᱠᱟᱛᱮ ᱮᱠᱴᱩ ᱧᱟᱢ ᱧᱟᱢ ᱧᱚᱜᱚᱜ ᱜᱮᱭᱟ ᱠᱚ ᱟᱨ ᱪᱮᱫ ᱞᱮᱠᱟ ᱾
ᱦᱳᱭ ᱟᱯᱮ ᱥᱮᱫ ᱫᱚ ᱚᱱᱟ ᱵᱩᱨᱩ ᱵᱩᱨᱩ ᱵᱩᱨᱩ ᱡᱟᱞᱟᱛ ᱡᱟᱞᱟᱛ ᱛᱮᱜᱮ ᱚᱱᱠᱟ ᱵᱤᱨ ᱠᱚᱦᱚᱸ ᱦᱮᱱᱟᱜ ᱟᱠᱟᱫᱟ ᱞᱟᱹᱴᱩ ᱞᱟᱹᱴᱩ᱾
ᱦᱳᱭ ᱦᱳᱭ ᱦᱳᱭ᱾
ᱚᱱᱛᱮ ᱦᱟᱸᱜ ᱞᱤᱧ ᱪᱟᱞᱟᱣ ᱟᱠᱟᱱ ᱜᱮᱭᱟ ᱢᱤᱫ ᱪᱟᱹᱲ ᱢᱚᱱᱮ ᱦᱚᱭ ᱚᱱᱠᱟ᱾ ᱚᱱᱟ ᱵᱤᱦᱟᱹᱨᱤ ᱚᱱᱠᱟ ᱫᱷᱟᱨᱮ ᱫᱷᱟᱨᱮ ᱛᱮᱜᱮᱞᱤᱧ ᱪᱟᱞᱟᱣ ᱟᱠᱟᱱ ᱜᱮᱭᱟ᱾
ᱟᱪᱪᱷᱟ ᱟᱪᱪᱷᱟ᱾
ᱦᱳᱭ ᱟᱫᱚ ᱮᱱᱠᱷᱟᱱ ᱫᱚ ᱵᱩᱨᱩ ᱚᱢᱵᱟ ᱵᱤᱨ ᱠᱚᱫᱚ ᱴᱷᱤᱠ ᱜᱮᱭᱟ ᱚᱱᱛᱮ ᱫᱚ ᱦᱳᱭ ᱥᱮ᱾ ᱢᱟᱱᱮ ᱥᱮᱸᱫᱽᱨᱟ ᱞᱮᱠᱟ ᱫᱚ ᱫᱚᱢᱮ ᱞᱟᱹᱴᱩ ᱜᱮᱭᱟ ᱦᱳᱭᱥᱮ᱾
ᱦᱳᱭ ᱦᱳᱭ ᱫᱚᱢᱮ ᱞᱟᱹᱴᱩ ᱜᱮᱭᱟ ᱥᱮᱸᱫᱽᱨᱟ ᱞᱮᱠᱟ ᱛᱮᱫᱚ᱾ ᱛᱚ ᱜᱚᱝᱠᱮ ᱪᱟᱥ ᱠᱟᱹᱢᱤ ᱨᱮ ᱱᱚᱜ ᱚᱭ ᱡᱮ ᱪᱟᱥ ᱪᱟᱥ ᱟᱵᱚ ᱫᱚ ᱪᱟᱥ ᱠᱟᱹᱢᱤ ᱦᱚᱲ ᱠᱟᱱ ᱜᱮᱭᱟᱵᱚᱱ ᱦᱳᱭᱥᱮ ᱛᱚᱞᱤᱧ ᱢᱮᱱᱫᱟ᱾ ᱪᱟᱥ ᱨᱮᱛᱚ ᱱᱩᱠᱩ ᱨᱚᱠᱚᱡ ᱜᱚᱸᱜᱷᱟ ᱱᱩᱠᱩ ᱠᱚ ᱠᱟᱴᱠᱚᱢ ᱮᱢᱟᱱ ᱠᱚᱠᱚ ᱧᱟᱢᱚᱜ ᱜᱮᱭᱟ ᱦᱳᱭ ᱥᱮ᱾
ᱦᱳᱭ ᱦᱳᱭ᱾
ᱛᱚ ᱱᱩᱠᱩ ᱠᱚᱫᱚ ᱵᱚᱱ ᱦᱟᱞᱟᱝ ᱡᱚᱢ ᱠᱚ ᱛᱟᱦᱮᱜ ᱜᱮᱭᱟ ᱥᱮ ᱵᱟᱝ
ᱦᱳᱭ ᱦᱟᱞᱟᱝ ᱡᱚᱢ ᱜᱮ, ᱟᱫᱚ ᱚᱱᱮ ᱚᱱᱠᱟ ᱫᱚ ᱠᱷᱩᱵ ᱠᱚᱢ ᱠᱚ ᱧᱟᱢᱚᱜ ᱠᱟᱱᱟ ᱥᱮ ᱱᱮᱛᱟᱨ ᱫᱚ ᱾ ᱮᱱᱠᱷᱟᱱ ᱫᱚ ᱞᱟᱦᱟ ᱛᱮᱫᱚ ᱡᱟᱹᱥᱛᱤ ᱠᱚ ᱛᱟᱦᱮᱸ ᱠᱟᱱᱟ᱾ ᱦᱳᱭᱥᱮ ᱱᱮᱛᱟᱨ ᱫᱚ ᱟᱹᱰᱤ ᱠᱚ ᱠᱚᱢ ᱪᱟᱵᱟᱣ ᱠᱟᱱᱟ᱾ ᱮᱱᱠᱷᱟᱱ ᱫᱚ ᱦᱩᱭᱱᱟ ᱥᱮᱼᱟ ᱟᱫᱚ ᱚᱱᱟ ᱠᱷᱟᱹᱛᱤᱨ ᱛᱮᱜᱮ ᱦᱟᱞᱟᱝ ᱫᱚ ᱦᱟᱞᱟᱝ ᱜᱮ ᱦᱩᱭᱩᱜ ᱜᱮᱭᱟ, ᱟᱫᱚ ᱚᱱᱮ ᱠᱚᱢ ᱜᱮᱠᱚ ᱧᱟᱢᱚᱜᱼᱟ᱾ ᱞᱟᱦᱟᱛᱮᱱ ᱠᱷᱚᱱ ᱡᱟᱹᱥᱛᱤ ᱦᱟᱹᱠᱩ ᱠᱚ ᱵᱟᱠᱚ ᱧᱟᱢᱚᱜ-ᱟ, ᱦᱟᱹᱠᱩ ᱠᱚ ᱞᱟᱦᱟ ᱛᱮᱠᱚ ᱧᱟᱢᱚᱜ ᱠᱟᱱ ᱛᱟᱦᱮᱱᱟ ᱦᱮᱸ ᱥᱮ᱾
ᱦᱳᱭ ᱦᱳᱭ
ᱟᱫᱚ ᱮᱱᱠᱷᱟᱱ ᱱᱮᱛᱟᱨ ᱫᱚ ᱵᱟᱠᱚ ᱧᱟᱢᱚᱜ ᱠᱟᱱᱟ᱾
ᱟᱨᱠᱤ ᱡᱟᱹᱥᱛᱤ ᱫᱚ ᱵᱟᱠᱚ ᱧᱟᱢᱚᱜ ᱠᱟᱱᱟ᱾ ᱧᱟᱢ ᱫᱚᱠᱚ ᱧᱟᱢᱚᱜ ᱠᱟᱱᱟ ᱤᱱᱠᱟ ᱟᱨᱠᱤ ᱠᱚᱢ ᱫᱷᱟᱨᱟ ᱜᱮ᱾
ᱟᱪᱪᱷᱟ ᱜᱚᱝᱠᱮ ᱚᱱᱠᱟ ᱵᱮᱱ ᱞᱟᱹᱭ ᱫᱟᱲᱮᱭᱟᱜᱼᱟ, ᱚᱱᱠᱟ ᱪᱮᱫᱟᱜ ᱠᱚᱢ ᱠᱚ ᱧᱟᱢᱚᱜ ᱠᱟᱱᱟ᱾ᱤᱱᱟᱹᱜ ᱟᱸᱡᱚᱢ
ᱮᱠᱷᱚᱱ ᱫᱚᱞᱤᱧ ᱞᱟᱹᱭᱟ ᱜᱚᱝᱠᱮ ᱟᱸᱡᱚᱢ ᱵᱮᱱ ᱦᱮᱸ, ᱮᱠᱷᱚᱱ ᱫᱚ ᱟᱵᱚ ᱡᱮ ᱱᱚᱜᱚᱭ ᱵᱩᱱ ᱪᱟᱥ ᱠᱟᱱ ᱪᱟᱥ ᱫᱟᱵᱩᱱ ᱦᱳᱭᱥᱮ᱾ᱛᱚ ᱟᱵᱩᱣᱟᱜ ᱱᱚᱣᱟ ᱪᱟᱥ ᱠᱟᱹᱢᱤ ᱠᱟᱛᱮ ᱟᱨᱠᱤ ᱟᱵᱚᱣᱟᱜ ᱡᱟᱦᱟᱸ ᱯᱷᱚᱥᱚᱞ ᱡᱟᱦᱟᱸ ᱫᱚᱵᱚᱱ ᱢᱮᱱ ᱫᱟ, ᱟᱵᱚᱣᱟᱜ ᱱᱚᱣᱟ ᱯᱷᱚᱥᱚᱞ ᱟᱨᱠᱤ ᱡᱟᱹᱥᱛᱤ ᱦᱩᱭ ᱦᱚᱪᱚ ᱞᱟᱹᱜᱤᱫ ᱟᱹᱰᱤ ᱞᱮᱠᱟᱱ ᱟᱨᱠᱤ ᱥᱟᱨ ᱠᱚᱵᱚᱱ ᱵᱮᱵᱚᱦᱟᱨ ᱫᱟ ᱦᱳᱭᱥᱮ᱾
ᱦᱳᱭ ᱦᱳᱭ᱾
ᱟᱫᱚ ᱱᱚᱣᱟᱠᱚ ᱠᱷᱟᱹᱛᱤᱨ ᱜᱮ ᱯᱟᱞᱮᱱ ᱟᱹᱞᱤᱧᱟᱜ ᱢᱚᱱᱮ ᱨᱮᱫᱚᱭ ᱢᱮᱱᱟ ᱯᱟᱞᱮᱱ ᱠᱩ ᱠᱚᱢ ᱪᱟᱞᱟᱜ ᱠᱟᱱᱟ ᱱᱩᱠᱩ ᱠᱚ ᱡᱤᱱᱤᱥ ᱠᱚᱫᱚ᱾
ᱦᱮᱸ᱾ ᱦᱳᱭ ᱟᱵᱮᱱ ᱡᱟᱦᱟᱸ ᱵᱮᱱ ᱞᱟᱹᱭ ᱠᱮᱜᱼᱟ ᱮᱠᱫᱚᱢ ᱱᱟᱯᱟᱭ ᱜᱮᱵᱮᱱ ᱞᱟᱹᱭ ᱠᱮᱜᱼᱟ ᱦᱳᱭ ᱥᱮ, ᱫᱚ ᱚᱱᱮ ᱟᱵᱚ ᱥᱟᱨ ᱠᱚᱵᱚᱱ ᱤᱭᱩᱡᱮᱫ-ᱟ ᱦᱳᱭ ᱥᱮ ᱞᱟᱦᱟᱛᱮᱱ ᱠᱷᱟᱱ ᱫᱚ ᱞᱟᱦᱟ ᱛᱮᱱᱠᱩ ᱦᱚᱲ ᱥᱟᱨ ᱠᱚᱫᱚ ᱵᱟᱠᱚ ᱤᱭᱩᱡᱮᱫ ᱛᱟᱦᱮᱱᱟ ᱥᱮ᱾
ᱦᱳᱭ᱾
ᱦᱳᱭ ᱥᱮ ᱟᱫᱚ ᱚᱱᱮ ᱚᱱᱠᱟ ᱟᱵᱚ ᱥᱟᱨ ᱠᱚᱵᱚ ᱤᱭᱩᱡᱮᱫ ᱠᱷᱟᱱ ᱫᱚ ᱚᱱᱮ ᱚᱱᱠᱟ ᱵᱟᱠᱚ ᱥᱟᱦᱟᱣ ᱫᱟᱲᱮᱭᱟᱜ ᱠᱟᱱᱟ ᱩᱱᱠᱩ ᱦᱚᱸ᱾ ᱦᱳᱭ ᱥᱮ ᱟᱨ ᱟᱵᱚ ᱡᱟᱞ ᱡᱟᱞᱫᱤᱨ ᱢᱚᱫᱽᱫᱷᱮ ᱯᱷᱚᱞ ᱵᱚᱱ ᱧᱟᱢᱫᱟ ᱡᱚᱞᱫᱤ ᱢᱚᱫᱽᱫᱷᱮᱚᱱ ᱫᱟᱨᱮ ᱦᱟᱨᱟ ᱛᱟ ᱵᱚᱱ ᱥᱮ ᱦᱩᱨᱩ ᱵᱚᱱ ᱨᱚᱦᱚᱭᱟᱜ-ᱟ ᱚᱱᱟ ᱡᱚᱞᱫᱤ ᱵᱚᱱ ᱮᱸ ᱪᱟᱵᱟᱜ ᱞᱟᱹᱜᱤᱫ ᱦᱳᱭᱥᱮ ᱚᱱᱟ ᱛᱮᱜᱮ ᱟᱵᱚ ᱥᱟᱨ ᱵᱚᱱ ᱤᱭᱩᱡᱮᱫ-ᱟ᱾
ᱡᱚᱹᱞᱫᱤ ᱯᱮᱞᱟᱥ ᱡᱮᱢᱚᱱ ᱵᱷᱟᱞᱤ ᱦᱳᱭᱳᱜ ᱛᱟᱵᱩᱱ ᱱᱚᱣᱟ ᱠᱚ ᱞᱟᱹᱭ ᱛᱮᱜᱮ ᱵᱚᱱ ᱤᱭᱩᱡᱽ ᱫᱟ ᱥᱮ?
ᱦᱳᱭ ᱦᱳᱭ᱾ ᱮᱱᱠᱷᱟᱱ ᱫᱚ ᱚᱱᱟ ᱫᱚ ᱵᱟᱹᱲᱤᱡ ᱜᱮᱭᱟ ᱩᱱᱠᱩ ᱦᱚᱛᱮᱡ ᱛᱮ ᱦᱳᱭ ᱥᱮ, ᱩᱱᱠᱩ ᱦᱚᱸ ᱵᱟᱠᱚ ᱥᱟᱦᱟᱣ ᱫᱟᱲᱮᱭᱟᱜ ᱠᱟᱱᱟ ᱮᱱᱠᱷᱟᱱ ᱠᱚᱢ ᱪᱟᱞᱟᱜ ᱠᱟᱱᱟ᱾
ᱦᱳᱭ ᱦᱳᱭ ᱦᱳᱭ᱾
ᱠᱚ ᱧᱮᱞ ᱴᱷᱤᱠᱚᱜ ᱠᱟᱱᱟ ᱛᱟᱞᱮ ᱦᱳᱭ᱾ ᱟᱨ ᱱᱮᱛᱟᱨ ᱫᱚ ᱱᱟᱦᱮᱞ ᱛᱮᱫᱚ ᱵᱟᱵᱚᱱ ᱥᱮᱫᱟᱜ-ᱟ ᱥᱳᱭᱛᱚ ᱴᱨᱟᱠᱴᱟᱨ ᱜᱮ ᱦᱳᱭᱥᱮ, ᱮᱱᱠᱷᱟᱱ ᱟᱫᱚ ᱥᱚᱵ ᱠᱚ ᱜᱮᱡᱮᱨᱚᱜ ᱠᱟᱱᱟ ᱦᱳᱭ ᱥᱮ᱾
ᱦᱳᱭ ᱦᱳᱭ ᱦᱳᱭ, ᱚᱱᱠᱟ ᱜᱮᱛᱚ᱾ ᱜᱚᱝᱠᱮ ᱛᱟᱦᱞᱮ ᱟᱯᱮ ᱥᱮᱫ ᱫᱚ ᱯᱟᱛᱟ ᱠᱚᱫᱚ ᱦᱩᱭᱩᱜ ᱛᱟᱦᱮᱸᱜᱼᱟ ᱥᱮ ᱵᱟᱝ?